ᱦᱮᱞᱳ ᱜᱚᱝᱠᱮ ᱦᱚᱸ ᱡᱚᱦᱟᱨ ᱜᱮ᱾
ᱟᱨ ᱪᱮᱫ ᱮᱢ ᱪᱮᱠᱟᱭᱫᱟ ᱛᱚᱵᱮ?
ᱚᱱᱠᱟ ᱱᱚᱜᱼᱚᱭ ᱫᱟᱹᱛᱟᱹᱱᱤ ᱦᱮᱡ ᱦᱩᱭ ᱠᱟᱱᱟ ᱵᱟᱸᱫᱽ ᱥᱮᱫ᱾
ᱦᱚᱭ ᱚᱲᱟᱜ ᱥᱮᱫ ᱨᱮ ᱢᱤᱱᱟᱹᱧᱟ᱾
ᱚᱻ ᱫᱤᱭᱮ ᱫᱟᱹᱛᱟᱹᱱᱤ ᱠᱚ ᱥᱟᱯᱷᱟ ᱦᱩᱭᱱᱟ᱾
ᱦᱩᱭ ᱱᱟ ᱪᱟ ᱫᱚᱧ ᱧᱩ ᱵᱟᱲᱟ ᱠᱮᱫᱟ᱾
ᱟᱪᱪᱷᱟ᱾ ᱫᱤᱭᱮ ᱚᱲᱟᱜ ᱠᱚᱨᱮ ᱱᱟᱯᱟᱭ ᱵᱟᱲᱟ ᱜᱮ ᱡᱚᱛᱚ?
ᱦᱮᱸ ᱱᱟᱯᱟᱭ ᱜᱮᱭᱟ ᱠᱚ ᱚᱲᱟᱜ ᱠᱚᱨᱮ ᱫᱚ᱾
ᱟᱪᱪᱷᱟᱻ ᱟᱪᱪᱷᱟᱻ ᱦᱮᱸ ᱟᱞᱮ ᱦᱚᱸ ᱡᱚᱛᱚ ᱞᱮ ᱱᱟᱯᱟᱭ ᱵᱟᱲᱟ ᱜᱮᱭᱟ᱾ ᱫᱤᱭᱮ ᱜᱚᱝᱠᱮ ᱛᱟᱦᱚᱞᱮ ᱠᱟᱹᱢᱤ ᱠᱟᱡᱽ ᱠᱚᱫᱚ ᱪᱮᱫ ᱦᱩᱭᱩᱜ ᱠᱟᱱᱟ?
ᱠᱟᱹᱢᱤ ᱠᱚᱫᱚ ᱚᱲᱟᱜ ᱨᱮᱱᱟᱜ ᱜᱮ ᱢᱟᱱᱮ ᱮᱱᱛᱮ᱾ ᱠᱷᱮᱛ ᱥᱮᱱᱟᱜ ᱜᱮ ᱦᱩᱲᱩ ᱠᱚ ᱨᱚᱦᱚᱭ ᱡᱟᱹᱨᱩᱲ ᱠᱟᱱᱟ᱾ ᱨᱚᱦᱚᱭ ᱦᱟᱸᱜ ᱞᱮ ᱮᱦᱚᱵᱚᱜᱼᱟ, ᱮᱦᱚᱵ ᱫᱚ ᱵᱟᱞᱮ ᱮᱦᱚᱵ ᱠᱟᱱᱟ ᱜᱟᱹᱪᱷᱤ ᱠᱚᱞᱮ ᱮᱨ ᱠᱟᱫᱟ᱾
ᱚᱸᱻᱞᱟᱹᱴᱩ ᱧᱚᱜ ᱠᱟᱱᱟ᱾
ᱞᱟᱹᱴᱩ ᱫᱚ ᱞᱟᱹᱴᱩᱭᱱᱟ ᱚᱱᱠᱟ ᱡᱩᱞᱟᱭ ᱜᱟᱱ ᱠᱚᱛᱮᱞᱮ ᱥᱴᱟᱴᱚᱜᱼᱟ ᱯᱟᱥᱮᱜ, ᱤᱱᱟᱹᱜ ᱛᱮ ᱢᱟᱱᱮ ᱜᱤᱫᱽᱨᱟᱹ ᱠᱚᱦᱚᱸ ᱵᱚᱱᱫᱚ ᱯᱩᱱᱧᱟ ᱢᱟ ᱵᱟᱝ
ᱦᱮᱸᱻ ᱦᱮᱸᱻ ᱦᱮᱻ ᱦᱮᱸᱻ᱾
ᱵᱚᱱᱫᱚ ᱠᱚ ᱮᱢᱟᱣ ᱠᱚᱣᱟ ᱢᱤᱫ ᱪᱟᱸᱫᱳ ᱤᱱᱟᱹᱜ ᱛᱮ ᱢᱟᱱᱮ ᱵᱟᱞᱮ ᱜᱩᱱᱟᱹᱱ ᱠᱷᱟᱡ ᱡᱩᱞᱟᱭ ᱠᱷᱚᱡ ᱞᱮ ᱥᱴᱟᱴ ᱜᱚᱜ ᱠᱟᱜᱼᱟ᱾
ᱚ ᱜᱚᱝᱠᱮ ᱛᱟᱦᱚᱞᱮ ᱟᱯᱮ ᱥᱮᱫ ᱫᱚ ᱛᱮᱤᱦᱤᱧ ᱫᱚ ᱡᱮᱢᱚᱱ ᱟᱢᱵᱟᱵᱚᱛᱤ ᱱᱚᱛᱮ ᱠᱚ ᱢᱟᱱᱟᱣ ᱜᱮᱭᱟ᱾ ᱟᱯᱮ ᱚᱱᱛᱮ ᱠᱚ ᱢᱟᱱᱟᱣ ᱵᱟᱲᱟᱭ ᱜᱮᱭᱟ ᱥᱮ ᱵᱟᱝ?
ᱱᱚᱛᱮ ᱟᱞᱮ ᱥᱮᱫ ᱫᱚ ᱵᱟᱠᱚ ᱢᱟᱱᱟᱣᱟ᱾
ᱚᱻ ᱟᱪᱪᱷᱟᱻ ᱟᱪᱪᱷᱟᱻ ᱟᱪᱪᱷᱟᱻ᱾ ᱟᱸᱻ᱾ ᱛᱚ ᱢᱟᱱᱮ ᱟᱨ ᱚᱱᱟ ᱮᱨᱚᱜ ᱠᱚ ᱵᱚᱸᱜᱟ ᱵᱟᱲᱟᱜ ᱫᱚ
ᱮᱨᱚᱜ ᱠᱚᱫᱚ ᱦᱩᱭᱩᱜ ᱜᱮᱭᱟ᱾ ᱟᱪᱪᱷᱟ ᱜᱚᱝᱠᱮ? ᱛᱚ ᱦᱩᱞ ᱢᱟᱦᱟ ᱠᱚ ᱛᱤᱭᱳᱜᱚᱜ ᱠᱟᱱᱟ ᱵᱟᱝ, ᱟᱫᱚ ᱟᱯᱮ ᱫᱚᱯᱮ ᱢᱟᱱᱟᱣᱭᱮᱜ ᱠᱟᱱ ᱜᱮᱭᱟ ᱥᱮ ᱵᱟᱝ, ᱦᱩᱞ ᱢᱟᱦᱟ ᱫᱚ?
ᱦᱩᱞ ᱢᱟᱦᱟ ᱜᱚᱝᱠᱮ ᱟᱞᱮ ᱦᱚᱸ ᱱᱚᱰᱮ ᱟᱹᱰᱤ ᱡᱳᱨ ᱜᱮᱞᱮ ᱢᱟᱱᱟᱣᱟ᱾ ᱢᱤᱫ ᱴᱟᱝ ᱜᱚᱰᱟ ᱢᱮᱱᱟᱜ ᱛᱟᱞᱮᱭᱟ ᱮᱥᱮᱠᱟ ᱜᱚᱰᱟ᱾ ᱦᱮᱸ ᱟᱫᱚ ᱮᱥᱮᱠᱟ ᱜᱚᱰᱟ ᱫᱚ ᱚᱸᱰᱮ ᱢᱮᱱᱟᱜ ᱞᱮᱭᱟ ᱟᱹᱰᱤ ᱯᱟᱲᱟ ᱜᱮᱠᱚ ᱦᱤᱡᱩᱜᱼᱟ᱾ ᱚᱱᱟ ᱟᱹᱰᱤ ᱯᱟᱲᱟ ᱛᱟᱞᱟ ᱨᱮᱜᱮ ᱜᱚᱰᱟ ᱫᱚ ᱢᱮᱱᱟᱜᱼᱟ᱾ ᱟᱫᱚ ᱥᱮᱫᱤᱱ ᱫᱚ ᱵᱷᱟᱞᱮ ᱜᱮᱞᱮ ᱢᱟᱱᱟᱣᱟ᱾ ᱥᱮᱛᱟᱜ ᱠᱷᱚᱱ ᱯᱩᱨᱟᱹ ᱟᱹᱭᱩᱵ ᱫᱷᱟᱹᱵᱤᱡ ᱜᱮ᱾
ᱟᱞᱮ ᱦᱚᱸ ᱢᱟᱱᱮ ᱟᱥᱟᱢ ᱨᱮ ᱟᱥᱟᱢ ᱯᱟᱲᱟᱜ ᱠᱟᱱᱟ ᱵᱟᱝ ᱱᱚᱛᱮ
ᱦᱮᱸ
ᱟᱫᱚ ᱢᱟᱱᱮ ᱞᱟᱹᱴᱩ ᱵᱤᱞᱮᱵ ᱜᱮ ᱢᱟᱱᱟᱣ ᱢᱟᱱᱮ ᱚᱸᱰᱮ ᱢᱤᱫ ᱴᱷᱮᱡ ᱟᱥᱟᱢ ᱨᱮ ᱢᱤᱫ ᱴᱷᱮᱡ ᱜᱮ ᱢᱟᱱᱟᱣᱟ ᱫᱟ
ᱦᱮᱸ
ᱥᱴᱮᱠ ᱠᱚ ᱵᱮᱱᱟᱣ ᱠᱚᱫᱚᱞᱮ ᱠᱟᱱᱟ ᱟᱯᱮᱭᱟᱜ ᱥᱴᱮᱠ ᱫᱚ ᱚᱠᱟᱯᱮ ᱯᱟᱲᱟᱜ-ᱟ
ᱜᱚᱝᱠᱮ ᱟᱞᱮᱫᱚ ᱵᱮᱝᱜᱚᱞ ᱠᱟᱱᱟᱞᱮ᱾ ᱟᱨ ᱜᱚᱝᱠᱮ ᱛᱟᱦᱚᱞᱮ ᱚᱱᱛᱮ ᱫᱚ ᱫᱟᱜ ᱡᱟᱹᱯᱩᱫ ᱫᱚ ᱪᱮᱫ ᱞᱮᱠᱟ?
ᱱᱚᱛᱮ ᱫᱚ ᱫᱟᱜ ᱫᱚᱭ ᱫᱟᱜ ᱮ ᱠᱟᱱ ᱜᱮᱭᱟ ᱟᱹᱰᱤ ᱡᱳᱨ ᱜᱮ᱾ ᱟᱨᱦᱚᱸ ᱢᱟᱱᱮ ᱟᱞᱮ ᱫᱚ ᱚᱱᱠᱟ ᱡᱟᱹᱛᱚᱭ ᱠᱚ ᱢᱮᱱᱟᱜ ᱛᱟᱞᱮ ᱛᱮ ᱵᱩᱨᱩᱝ ᱠᱚ ᱢᱮᱱᱟᱜ ᱛᱟᱞᱮ ᱛᱮ ᱢᱟᱱᱮ ᱫᱟᱜ ᱨᱮᱱᱟᱜ ᱯᱨᱚᱵᱽᱞᱮᱢ ᱫᱚ ᱵᱟᱹᱱᱩᱜᱼᱟ ᱢᱟᱱᱮ ᱵᱟᱭᱡᱟᱨ ᱠᱚ ᱪᱟᱞᱟᱜᱼᱟ ᱦᱩᱲᱩ ᱨᱚᱦᱚᱭ ᱫᱚ
ᱟᱪᱪᱷᱟ ᱟᱪᱷᱟ ᱟᱪᱷᱟ ᱟᱪᱪᱷᱟ
ᱟᱯᱮ ᱥᱮᱫ ᱜᱮ ᱦᱟᱜ?
ᱟᱞᱮ ᱥᱮᱫ ᱫᱚ ᱜᱚᱢᱠᱮ ᱩᱱᱫᱤᱱ ᱫᱚ ᱵᱟᱭ ᱫᱟᱜ ᱟᱠᱟᱫᱟ᱾ ᱦᱚᱞᱟ ᱢᱟᱫᱷᱮᱨ ᱠᱷᱚᱱ ᱠᱟᱹᱴᱤᱡ ᱱᱤᱢᱱᱚ ᱪᱟᱯ ᱧᱚᱜ ᱮᱫᱟᱭ ᱢᱟᱱᱮ ᱠᱟᱹᱴᱤᱡ ᱠᱟᱹᱴᱤᱡ ᱮ ᱨᱤᱢᱤᱞ ᱨᱤᱢᱤᱞ ᱮᱫᱟᱭ ᱛᱚᱵᱮ ᱫᱟᱜ ᱫᱚ ᱫᱚᱢᱮ ᱮᱠᱴᱟ ᱫᱚ ᱵᱟᱭ ᱫᱟᱜ ᱟᱠᱟᱫᱟ ᱚᱱᱟ ᱨᱤᱢᱤᱞ ᱴᱩᱠᱩ ᱜᱮ
ᱟᱪᱪᱷᱟ ᱢᱟᱱᱮ ᱮᱴᱟᱜ ᱴᱚᱯᱤᱠ ᱛᱮᱞᱟᱝ ᱨᱚᱲᱟ ᱪᱟᱹᱞᱤ ᱥᱮ ᱪᱮᱫ ᱢᱮᱱᱫᱟ
ᱦᱮᱸ ᱤᱱᱟᱹᱜ ᱝᱮᱛᱚ ᱵᱷᱟᱞᱮᱜᱼᱟ
ᱢᱟᱱᱮ ᱛᱤᱱᱟᱹᱜ ᱦᱚᱲ ᱥᱟᱶᱛᱤᱧ ᱜᱟᱞᱢᱟᱨᱟᱣ ᱠᱟᱱᱟ ᱢᱟᱱᱮ ᱱᱚ ᱜᱮ ᱡᱟᱹᱥᱛᱤ ᱠᱚ ᱨᱚᱲᱟ ᱵᱟᱝ ᱚᱱᱠᱟ
ᱦᱮᱸ ᱦᱮᱸ ᱦᱮ ᱦᱮᱸ ᱦᱮᱸ ᱤᱧ ᱤᱧ ᱦᱚᱸ ᱚᱱᱠᱟ ᱜᱮ᱾ ᱦᱮᱸ ᱪᱮᱫ ᱴᱚᱯᱤᱠ ᱛᱮᱞᱟᱝ ᱜᱟᱞᱢᱟᱨᱟᱜᱼᱟ?
ᱢᱤᱫᱴᱮᱡ ᱠᱟᱛᱷᱟᱧ ᱠᱩᱞᱤ ᱢᱮᱭᱟ ᱢᱟᱱᱮ ᱛᱤᱨᱤᱥ ᱡᱩᱱ ᱠᱚᱨᱮᱧ ᱧᱮᱞ ᱵᱟᱲᱟᱭᱮᱫ ᱠᱚᱣᱟ ᱢᱟᱱᱮ ᱟᱵᱚ ᱦᱚᱲ ᱜᱮ
ᱦᱮᱸ
ᱵᱩᱴ ᱠᱚᱠᱚ ᱦᱚᱨᱚᱭᱮᱫ ᱠᱟᱱ ᱛᱟᱵᱚᱱᱟ ᱢᱟᱱᱮ ᱵᱟᱵᱟ ᱦᱚᱲ ᱠᱚ ᱚᱱᱠᱟ ᱯᱟᱹᱧᱪᱤ ᱰᱮᱸᱜᱟ ᱠᱚ ᱦᱤᱲᱤᱧ ᱮᱫ ᱠᱟᱱᱟ ᱦᱟᱸᱜ ᱟᱨ ᱚᱱᱠᱟ ᱜᱮ ᱢᱟᱱᱮ ᱦᱟᱺᱰᱤ ᱠᱚᱠᱚ ᱟᱠᱷᱨᱤᱧ ᱮᱫᱟ ᱚᱸᱰᱮ ᱚᱱᱟ ᱠᱚᱫᱚ ᱵᱷᱟᱜᱤ ᱵᱟᱝ ᱦᱩᱭᱩᱜ ᱠᱟᱱᱟ ᱵᱟᱝ ᱦᱟᱺᱰᱤ ᱟᱹᱠᱷᱨᱤᱧ ᱡᱤᱞ ᱟᱠᱷᱨᱤᱧ
ᱦᱮᱸ ᱚᱱᱟ ᱧᱩᱛᱩᱢ ᱛᱮᱫᱚ ᱚᱱᱟ ᱠᱚᱫᱚ ᱵᱟᱝ ᱦᱩᱭᱩᱜ ᱠᱟᱱᱟ ᱮᱠᱫᱚᱢ ᱵᱷᱟᱞᱮᱜ ᱜᱮ ᱠᱟᱨᱚᱱ ᱚᱱᱟ ᱠᱚᱫᱚ ᱯᱟᱛᱟ ᱯᱚᱨᱚᱵᱽ ᱨᱮᱜᱮ ᱥᱚᱵᱷᱟᱜᱼᱟ᱾ ᱦᱮᱸ ᱟᱨ ᱛᱟᱨᱯᱚᱨ ᱦᱮᱸ ᱦᱮᱸ
ᱟᱨᱦᱚᱸ ᱡᱟᱭᱜᱟ ᱡᱟᱭᱜᱟ ᱛᱤᱧ ᱧᱮᱞᱮᱫ ᱠᱚᱣᱟ ᱢᱟᱱᱮ ᱚᱱᱠᱟ ᱟᱵᱚᱣᱟᱜ ᱚᱱᱟ ᱛᱩᱢᱫᱟᱜ ᱴᱟᱢᱟᱠ ᱠᱚ ᱦᱟᱸᱜ ᱠᱚ ᱟᱫ ᱮᱫ ᱠᱟᱱ ᱛᱟᱵᱚᱱᱟ ᱰᱤᱡᱮ ᱠᱚ ᱟᱹᱜᱩᱭ ᱮᱫᱟ ᱵᱟᱯᱞᱟ ᱠᱚᱨᱮ ᱥᱚᱨᱦᱟᱭ ᱠᱚᱨᱮ ᱥᱚᱨᱚᱦᱟᱭ ᱠᱚᱨᱮ ᱦᱚᱸᱠᱚ ᱤᱭᱩᱥ ᱮᱫᱟ ᱡᱟᱭᱜᱟ ᱡᱟᱭᱜᱟ ᱛᱮ
ᱦᱮᱸ ᱦᱮᱸ ᱦᱮᱸ ᱦᱮᱸ ᱜᱚᱝᱠᱮ ᱛᱟᱦᱚᱞᱮ ᱟᱨ ᱯᱚᱨᱚᱵᱽ ᱠᱚᱫᱚ ᱟᱯᱮ ᱚᱱᱛᱮ ᱫᱚ ᱛᱤᱱᱟᱹᱜ ᱡᱟᱹᱥᱛᱤ ᱦᱩᱭᱩᱜᱼᱟ
ᱯᱚᱨᱚᱵᱽ ᱠᱚᱫᱚᱞᱮ ᱢᱟᱱᱟᱣ ᱜᱮᱭᱟ ᱵᱟᱦᱟ ᱥᱚᱨᱦᱟᱭ
ᱟᱪᱪᱷᱟ ᱟᱪᱪᱷᱟ ᱵᱟᱦᱟ ᱥᱚᱨᱚᱦᱟᱭ ᱟᱪᱪᱷᱟ ᱟᱢ ᱢᱟᱜᱽ ᱢᱚᱬᱮ ᱠᱚᱫᱚ ᱢᱮᱱᱟᱜ ᱟᱥᱮ ᱵᱟᱝ ᱟᱯᱮ ᱚᱱᱛᱮ ᱫᱚ
ᱚᱱᱟ ᱠᱚ ᱢᱮᱱᱟᱜ ᱜᱮᱭᱟ᱾ ᱠᱟᱨᱟᱢ ᱠᱟᱨᱟᱢ ᱠᱚ ᱯᱟᱛᱟ ᱠᱚᱫᱚ ᱦᱟᱸᱜ ᱟᱞᱮᱥᱮᱫ ᱫᱚ ᱚᱱᱠᱟ ᱠᱚᱢ ᱧᱚᱜ ᱩᱱᱟᱹᱜ ᱡᱟᱹᱥᱛᱤ ᱫᱚ ᱵᱟᱠᱚ ᱢᱟᱱᱟᱣᱟ ᱢᱟᱱᱟᱣ ᱜᱮᱭᱟ ᱠᱚ ᱡᱟᱭᱜᱟ ᱡᱟᱭᱜᱟ ᱛᱮ ᱟᱯᱮ ᱥᱮᱫ ᱠᱟᱨᱟᱢ ᱠᱚ ᱢᱟᱱᱟᱣ ᱜᱮᱭᱟ
ᱦᱮᱸ ᱜᱚᱝᱠᱮ ᱠᱟᱨᱟᱢ ᱞᱮ ᱢᱟᱱᱟᱣ ᱜᱮᱭᱟ ᱟᱞᱮ ᱱᱚᱛᱮ ᱛᱮᱦᱚᱸ ᱵᱟᱝ ᱫᱚ ᱵᱟᱝ ᱟᱫᱚ ᱞᱟᱦᱟ ᱞᱮᱠᱟ ᱩᱱᱟᱹᱜ ᱴᱟᱜ ᱫᱚ ᱵᱟᱝ ᱮᱠᱴᱩ ᱠᱚᱢ ᱧᱚᱜ ᱟᱠᱟᱱᱟ᱾
ᱛᱮᱦᱮᱧ ᱜᱟᱯᱟ ᱟᱨ ᱢᱟᱱᱮ ᱚᱱᱠᱟ ᱤᱭᱟᱹ ᱦᱚᱲ ᱠᱚ ᱵᱟᱹᱱᱩᱜ ᱠᱚᱣᱟ ᱵᱟᱝ ᱡᱟᱹᱥᱛᱤ ᱢᱚᱱᱛᱨᱚ ᱠᱚ ᱵᱟᱰᱟᱭ ᱦᱚᱲ ᱢᱟᱱᱮ ᱚᱡᱷᱟ ᱠᱚ
ᱦᱮᱸ ᱦᱮᱸ ᱦᱮᱸ ᱜᱚᱝᱠᱮ ᱛᱟᱦᱚᱞᱮ ᱢᱟᱜᱽ ᱢᱚᱬᱮ ᱫᱚ ᱪᱮᱫ ᱞᱮᱠᱟ ᱯᱮ ᱢᱟᱜᱽ ᱢᱚᱬᱮᱭᱟ ᱢᱟᱱᱮ ᱤᱭᱟᱹ ᱢᱟᱱᱮ ᱥᱟᱞᱮ ᱠᱮ ᱥᱟᱞ ᱥᱮ ᱢᱚᱬᱮ ᱥᱟᱞ ᱚᱱᱛᱚᱨ
ᱚᱱᱠᱟ ᱢᱟᱱᱮ ᱚᱱᱟᱫᱚ ᱤᱱᱟᱹᱜ ᱢᱚᱡᱽ ᱦᱟᱸᱜ ᱵᱟᱹᱧ ᱵᱟᱰᱟᱭᱟ ᱟᱢᱜᱮ ᱞᱟᱹᱭ ᱛᱟᱞᱟᱝ ᱢᱮ
ᱚ ᱟᱞᱮ ᱱᱚᱛᱮ ᱫᱚ ᱫᱚ ᱢᱟᱜᱢᱚᱬᱮ ᱫᱚ ᱠᱟᱹᱴᱤᱡ ᱢᱟᱲᱟᱝ ᱧᱚᱜ ᱫᱟᱲᱮᱞᱮ ᱮᱢᱟᱭᱟᱛᱚ ᱵᱚᱸᱜᱟ ᱵᱩᱨᱩ
ᱦᱮᱸ
ᱦᱮᱸ ᱛᱟᱦᱚᱞᱮ ᱚᱱᱟ ᱫᱚ ᱢᱚᱬᱮ ᱥᱟᱞ ᱚᱱᱛᱚᱨ ᱜᱮᱞᱮ ᱢᱟᱱᱟᱣᱟ ᱟᱫᱚ ᱡᱚᱠᱷᱚᱱ ᱧᱮᱞ ᱦᱩᱭᱩᱜᱼᱟ ᱡᱮ ᱢᱟᱱᱮ ᱚᱵᱚᱥᱛᱟ ᱠᱟᱹᱴᱤᱡ ᱠᱷᱟᱨᱟᱯ ᱧᱚᱜᱚᱜᱼᱟ ᱢᱟᱱᱮ ᱠᱟᱹᱴᱤᱡ ᱵᱚᱸᱜᱟ ᱵᱩᱨᱩ ᱡᱚᱠᱷᱚᱱ ᱠᱚ ᱞᱟᱹᱭᱟ ᱟᱨᱠᱤ᱾ ᱡᱮ ᱟᱞᱮ ᱫᱚ ᱠᱟᱞᱚᱢ ᱫᱚ ᱢᱟᱨᱟᱝ ᱫᱟᱲᱮᱞᱮ ᱯᱟᱸᱡᱟᱭᱟ ᱾ ᱞᱮᱠᱷᱟ ᱩᱱᱫᱚ ᱢᱟᱜᱢᱚᱬᱮ ᱜᱮ ᱠᱚᱨᱟᱣ ᱫᱟᱲᱮᱭᱟᱜᱼᱟ ᱾ ᱵᱟᱠᱷᱟᱱ ᱢᱚᱬᱮ ᱥᱮᱨᱢᱟ ᱚᱱᱛᱚᱨ ᱚᱱᱛᱚᱨ ᱜᱮᱞᱮ ᱢᱟᱜ ᱢᱚᱬᱮᱜ ᱛᱟᱦᱮᱸᱜ
ᱮᱸ ᱜᱚᱝᱠᱮ ᱛᱟᱞᱮ ᱟᱯᱮᱥᱮᱫ ᱫᱚ ᱚᱱᱟ ᱥᱤᱢ ᱡᱚᱢ ᱠᱚᱫᱚ ᱢᱮᱱᱟᱜ ᱟᱥᱮ ᱵᱟᱝ ᱾
ᱩᱞ ᱡᱚᱢ ᱠᱚᱫᱚ ᱦᱚᱸ ᱥᱟᱹᱨᱫᱤ ᱯᱷᱤᱲᱟᱹᱣ ᱠᱟᱱᱟᱞᱮ ᱾
ᱥᱤᱢ ᱡᱚᱢ ᱢᱟᱱᱮ ᱚᱱᱮ ᱢᱟᱜᱽ ᱵᱚᱸᱜᱟ ᱠᱚ ᱡᱚᱢ ᱠᱚᱫᱚ ᱥᱤᱢ ᱠᱚ ᱾
ᱪᱮᱜ
ᱥᱤᱢ ᱠᱚ ᱡᱚᱢ ᱠᱚᱫᱚ ᱜᱚᱢᱠᱮ ᱢᱟᱜᱽ ᱵᱚᱸᱜᱟ ᱾
ᱦᱟᱸ ᱡᱚᱢ ᱾
ᱢᱮᱱᱟᱜᱼᱟ ᱟᱯᱮ ᱚᱱᱛᱮ
ᱦᱮᱸ
ᱚ ᱚᱱᱟ ᱫᱚ ᱪᱮᱫ ᱞᱮᱠᱟ ᱟᱠᱟᱨ ᱯᱮ ᱡᱚᱢ ᱠᱚᱣᱟ ᱚᱱᱟ ᱫᱚ ᱾ ᱡᱟᱦᱮᱨ ᱠᱚᱨᱮ ᱥᱮ᱾
ᱡᱟᱦᱮᱨ ᱡᱟᱦᱮᱨ ᱠᱚᱨᱮ ᱜᱮ ᱾
ᱚ ᱟᱨ ᱥᱚᱨᱦᱟᱭ ᱠᱚᱫᱚ ᱯᱮ ᱢᱟᱱᱟᱣ ᱵᱟᱲᱟᱭ ᱜᱮᱭᱟ ᱥᱮ ᱵᱟᱝ ᱾
ᱥᱚᱨᱚᱦᱟᱭ ᱢᱟᱱᱟᱣ
ᱛᱤᱱᱫᱤᱱ ᱯᱮ ᱢᱟᱱᱟᱣᱞᱟ ᱟᱯᱮ ᱚᱱᱛᱮ ᱫᱚ?
ᱥᱚᱨᱦᱟᱭ ᱫᱚ ᱢᱚᱬᱮ ᱫᱤᱱ ᱞᱮ ᱢᱟᱱᱟᱣᱟ ᱾
ᱟᱪᱪᱷᱟ ᱟᱪᱪᱷᱟ ᱟᱨ ᱯᱩᱭᱞᱩ ᱢᱟᱦᱟ ᱨᱮᱫᱚ ᱪᱮᱞ ᱠᱚᱯᱮ ᱪᱤᱠᱟᱹ ᱵᱟᱲᱟᱭᱮᱫ ᱛᱟᱦᱚᱞᱮ ᱾
ᱪᱮᱞᱠᱟ ᱯᱩᱭᱞᱩᱯ ᱫᱚᱯ ᱥᱮ ᱚᱱᱠᱟ ᱾ ᱩᱢ ᱩᱢ ᱩᱢ ᱥᱮ ᱪᱮᱫ ᱩᱢᱜᱮ ᱩᱥᱮᱵ ᱯᱟᱲᱟᱜ ᱠᱟᱱᱟ ᱾
ᱦᱮᱸ ᱩᱢᱜᱮ ᱩᱢᱜᱮ ᱩᱢᱟᱹᱥ ᱢᱟᱦᱟ ᱾
ᱰᱟᱠᱟᱭ
ᱦᱩᱸ
ᱰᱟᱠᱟ ᱜᱮᱡ ᱡᱟᱹᱞᱤ ᱥᱮ ᱤᱱᱟᱹ ᱢᱚᱡᱽ ᱫᱮᱡᱟᱜ ᱵᱟᱞᱤᱧ ᱫᱤᱥᱟᱹᱭᱫᱟ ᱟᱱᱟ ᱛᱮᱜ ᱥᱟᱠᱨᱟᱛ ᱵᱟᱝ
ᱦᱮᱸ ᱦᱮᱸ ᱦᱮᱸ ᱜᱚᱢᱠᱮ ᱛᱟᱞᱮ ᱥᱚᱨᱦᱟᱭ ᱥᱚᱨᱦᱟᱭ ᱨᱮ ᱰᱟᱹᱝᱨᱤ ᱠᱟᱰᱟ ᱠᱚᱯᱮ ᱵᱟᱝᱠᱚ ᱤᱭᱟᱹ ᱠᱚᱣᱟ ᱨᱚᱜ ᱦᱚᱪᱚ ᱠᱚᱫᱚ ᱦᱟᱨᱛᱟ ᱚᱱᱟ ᱦᱩᱭᱩᱜ ᱥᱮ ᱵᱟᱝ ᱠᱷᱩᱱᱴᱟᱹᱣ ᱾
ᱤᱭᱟᱹ ᱡᱟᱜᱟᱣ ᱾
ᱦᱮᱸ ᱜᱟᱹᱭ ᱡᱟᱜᱟᱣ ᱠᱚ
ᱜᱟᱹᱭ ᱡᱟᱜᱟᱣ ᱠᱚ ᱦᱩᱭᱩᱜᱼᱟ ᱫᱤᱱᱟᱹᱢ ᱜᱤ ᱾ ᱯᱨᱚᱛᱷᱚᱢ ᱦᱤᱞᱳᱜ ᱠᱷᱚᱱ ᱤᱭᱟᱹ ᱩᱢ ᱩᱢ ᱩᱢ ᱦᱤᱞᱳᱜ ᱠᱷᱚᱡ ᱥᱟᱠᱨᱟᱛ ᱦᱟᱹᱵᱤᱡ ᱦᱤᱞᱳᱜ ᱠᱚ ᱡᱟᱜᱟᱣ ᱠᱚᱣᱟ ᱜᱟᱹᱭ ᱫᱚ ᱾
ᱟᱪᱪᱷᱟ ᱟᱪᱪᱷᱟ
ᱩᱱᱠᱩᱣᱟᱜ ᱫᱚ ᱵᱟᱝ
ᱦᱮᱸ ᱜᱚᱝᱠᱮ ᱟᱨ ᱤᱭᱟᱹ ᱠᱚᱫᱚ ᱦᱩᱭᱩᱜᱼᱟ ᱥᱮ᱾ ᱛᱮ ᱵᱟᱝ ᱠᱷᱩᱱᱴᱟᱹᱣ ᱵᱟᱲᱟ ᱠᱚᱫᱚ ᱠᱚ ᱚᱱᱟ ᱜᱚᱰᱟ ᱠᱚᱨᱮ ᱠᱚ ᱛᱚᱞ ᱠᱚᱣᱟ ᱾
ᱦᱳᱭ ᱦᱳᱭ ᱦᱳᱭ ᱟᱫᱚ ᱢᱟᱱ ᱤᱫᱤ ᱠᱚᱣᱟ ᱦᱟᱱᱛᱮ ᱫᱚ ᱾
ᱦᱮᱸ ᱦᱮᱸ
ᱩᱱᱠᱩ ᱜᱟᱹᱭ ᱡᱟᱜᱟᱣ ᱦᱚᱲ ᱠᱚ ᱦᱤᱡᱩᱜᱼᱟ ᱟᱫᱚᱞ ᱟᱫᱚᱞᱮ ᱤᱫᱤ ᱠᱚᱣᱟ ᱦᱟᱱᱛᱮ ᱢᱟᱱᱮ ᱠᱷᱩᱱᱴᱟᱹᱣ ᱥᱮᱫ ᱫᱚ ᱾
ᱦᱮᱸ ᱦᱮᱸ ᱟᱫᱚ ᱛᱟᱹᱣ ᱛᱤᱱᱟᱹᱜ ᱜᱟᱱ ᱞᱮᱠᱟᱯᱮ ᱛᱚᱞ ᱵᱟᱲᱟ ᱠᱚᱣᱟ ᱟᱯᱮ ᱟᱛᱳ ᱨᱮᱱ ᱡᱚᱛᱚ ᱦᱚᱲ ᱵᱟᱫᱽᱫᱷᱚ ᱢᱩᱞᱚᱠ ᱥᱮ ᱡᱟᱦᱟᱸᱭᱟᱜ ᱨᱟᱹᱥᱠᱟᱹ ᱢᱮᱱᱟᱜᱼᱟ ᱩᱱᱠᱩ ᱥᱩᱢᱩᱝ ᱜᱮ
ᱢᱟᱱᱮ ᱚᱱᱠᱟ ᱜᱮᱠᱚ ᱩᱰᱩᱠᱚᱜᱼᱟ ᱜᱷᱟᱨᱚᱸᱡᱽ ᱠᱷᱚᱡ ᱢᱤᱫ ᱦᱚᱲᱚᱲ
ᱦᱮᱸ
ᱢᱤᱫᱴᱮᱡ ᱜᱷᱟᱨᱚᱧᱡᱽ ᱠᱷᱚᱱ ᱢᱟᱱᱮ ᱚᱠᱚᱭ ᱴᱟᱜ ᱥᱚᱢᱚᱭᱚᱜ ᱠᱟᱱᱟ ᱚᱱᱠᱟᱜᱮ ᱥᱚᱢᱚᱭ ᱥᱚᱢᱚᱭ ᱡᱚᱛᱚ ᱦᱚᱲ ᱫᱚ ᱵᱟᱝ ᱠᱚ ᱩᱰᱩᱠᱚᱜᱟ ᱢᱟᱱᱮ ᱵᱟᱝ ᱥᱚᱢᱚᱭ ᱦᱚᱲ ᱫᱚ ᱢᱟᱱᱮ ᱚᱱᱠᱟ ᱨᱮᱜᱮ ᱟᱹᱰᱤ ᱟᱨᱦᱚᱸ ᱢᱟᱱᱮ ᱮᱠᱪᱮᱞᱤ ᱩᱰᱩᱠᱚᱜ ᱡᱟᱹᱨᱩᱲᱟ ᱵᱟᱝ ᱚᱱᱟ ᱠᱚᱫᱚ
ᱦᱮᱸ ᱟᱵᱚ ᱟᱹᱛᱩ ᱨᱮᱱᱟᱜ ᱜᱮᱛᱚ ᱫᱤᱱ ᱫᱷᱟᱨᱡᱚ ᱠᱟᱛᱮᱫ ᱵᱚᱱ ᱨᱟᱹᱥᱠᱟᱹᱭᱟ ᱚᱱᱟ ᱦᱚᱸ ᱡᱩᱫᱤ ᱡᱚᱛᱚ ᱦᱚᱲ ᱵᱟᱵᱚᱱ ᱩᱰᱳᱠ ᱫᱟᱲᱮᱭᱟᱜᱼᱟ ᱚᱱᱟ ᱫᱚ ᱟᱨᱦᱚᱸ ᱠᱷᱟᱨᱟᱯ ᱡᱤᱱᱤᱥ ᱛᱚ
ᱚᱠᱚᱭᱴᱟᱜ ᱢᱟᱦᱟᱥᱚᱭ ᱜᱮᱭᱟ ᱩᱱᱤ ᱢᱟᱱᱮ ᱵᱟᱭ ᱩᱰᱩᱠ ᱞᱮᱱᱠᱷᱟᱱᱡ ᱢᱟᱱᱮ ᱩᱱᱤ ᱢᱮᱛᱟᱭ ᱞᱟᱹᱜᱤᱫ ᱦᱚᱲ ᱫᱚ ᱚᱠᱚᱭ ᱦᱚᱸ ᱵᱟᱠᱚ ᱩᱰᱩᱠᱚᱜ ᱟ ᱵᱟᱝ ᱩᱱᱤ ᱢᱟᱭ ᱞᱟᱹᱴᱩ ᱜᱮ
ᱛᱮᱞᱮ ᱟᱱᱤ ᱞᱟᱹᱭᱟᱭ ᱤᱧᱦᱚᱸ ᱩᱱᱤ ᱵᱟᱭ ᱪᱟᱞᱟᱜ ᱠᱟᱱᱟ ᱤᱧ ᱦᱚᱸ ᱵᱟᱹᱧ ᱪᱟᱞᱟᱜᱼᱟ ᱛᱟᱦᱚᱞᱮ ᱚᱱᱟ ᱫᱚ ᱟᱵᱚᱣᱟᱜ ᱜᱮ ᱠᱷᱚᱛᱤ ᱦᱩᱭᱩᱜᱼᱟ
ᱦᱮᱸ ᱦᱟᱱᱤ ᱦᱚᱸ ᱚᱠᱟ ᱞᱮᱠᱟᱢ ᱢᱮᱛᱟᱭ ᱛᱮ ᱞᱟᱹᱴᱩ ᱦᱚᱲ ᱠᱟᱱᱟᱭ ᱟᱨ ᱢᱟᱱᱮ ᱵᱟᱭ ᱡᱩᱛᱩ ᱢᱟ ᱛᱮ
ᱟᱫᱚ ᱡᱷᱚᱛᱚ ᱦᱚᱲ ᱵᱚᱱ ᱛᱟᱦᱮᱸ ᱞᱮᱱᱠᱷᱟᱱ ᱠᱟᱹᱴᱤᱡ ᱨᱚᱢ ᱡᱷᱚᱢ ᱨᱟᱹᱥᱠᱟᱹ ᱥᱟᱹᱦᱤᱡ ᱵᱩᱰᱟᱹᱜᱼᱟ ᱦᱮᱸ ᱪᱷᱟ ᱜᱚᱝᱠᱮ ᱟᱨ ᱯᱟᱛᱟ ᱯᱚᱨᱚᱵᱽ ᱠᱚᱫᱚ
ᱯᱟᱛᱟ ᱯᱚᱨᱚᱵᱽ ᱠᱚᱫᱚ ᱚᱱᱠᱟ ᱦᱩᱭᱩᱜ ᱜᱮᱭᱟ ᱥᱚᱢᱳᱭ ᱥᱩᱢᱳᱭ ᱨᱮ
ᱟ ᱱᱚᱛᱮ ᱫᱚ ᱡᱮᱢᱚᱱ ᱟᱞᱮ ᱱᱚᱛᱮ ᱡᱮᱢᱚᱱ ᱢᱮᱱᱟᱜᱼᱟ ᱚᱱᱠᱟ ᱢᱟᱨᱟᱝ ᱯᱟᱛᱟ ᱫᱚ ᱯᱟᱛᱟᱵᱤᱸᱫᱟᱹ ᱠᱚᱫᱚ ᱵᱤᱱ ᱟᱸᱡᱚᱢ ᱵᱟᱲᱟ ᱠᱟᱫᱟ ᱥᱮ ᱵᱟᱝ
ᱚᱱᱛᱮ ᱫᱚ ᱟᱣᱨᱤ ᱞᱮ ᱪᱟᱞᱟᱣ ᱵᱟᱲᱟᱜ-ᱟ
ᱢᱟᱱᱮ ᱟᱸᱡᱚᱢ ᱫᱚᱵᱤᱱ ᱟᱸᱡᱚᱢ ᱵᱟᱲᱟ ᱟᱠᱟᱫᱟ
ᱦᱮ ᱦᱮ ᱠᱟᱲᱦᱟ ᱯᱟᱲᱦᱟᱣ ᱦᱩᱭᱩᱜ ᱜᱮᱭᱟ ᱟᱨ ᱠᱟᱛᱷᱟ ᱛᱟᱱᱟ
ᱠᱟᱲᱦᱟ ᱴᱟᱱᱟᱣ ᱫᱚ ᱜᱚᱝᱠᱮ ᱚᱱᱟ ᱫᱚ ᱵᱟᱹᱞᱤᱧ ᱟᱸᱡᱚᱢ ᱵᱟᱲᱟ ᱟᱠᱟᱫᱟ ᱪᱮᱫ ᱠᱟᱱᱟ ᱠᱟᱹᱴᱤᱡ ᱞᱟᱹᱭ ᱞᱮᱵᱤᱱ ᱥᱮ
ᱯᱟᱲᱦᱟ ᱴᱟᱱᱟ ᱫᱚ ᱢᱟᱱᱮ ᱧᱮᱞ ᱫᱚᱞᱤᱧ ᱧᱮᱞ ᱵᱟᱲᱟ ᱠᱩ ᱠᱚ ᱜᱮᱭᱟ ᱢᱟᱱᱮ ᱚᱸᱰᱮ ᱯᱷᱤᱞᱰ ᱨᱮᱠᱚ ᱡᱚᱢᱟᱜᱼᱟ, ᱡᱚᱢᱟ ᱠᱟᱛᱮᱫ ᱠᱚ ᱢᱚᱱᱛᱨᱚᱭᱟ ᱢᱟᱱᱮᱼᱼ ᱚᱠᱟᱥᱤᱱᱤᱡ ᱠᱚ ᱫᱟᱲᱮᱜ ᱠᱟᱱᱟ ᱚᱱᱠᱟ ᱢᱟᱱᱮ ᱛᱤ ᱛᱮᱠᱚ ᱜᱷᱟᱱᱴᱟ ᱜᱷᱟᱱᱴᱟ ᱠᱚ ᱪᱟᱞᱟᱜᱼᱟ ᱦᱟᱱᱛᱮ
ᱦᱮᱸ ᱦᱮᱸ
ᱦᱟᱱᱮ ᱢᱚᱱ ᱛᱨᱚ ᱛᱮ ᱢᱟᱱᱮ ᱚᱠᱟᱥᱮᱱᱤᱡ ᱵᱚᱸᱜᱟ ᱠᱚ ᱫᱟᱲᱮᱜ ᱠᱟᱱᱟ ᱦᱟᱱᱛᱮᱱᱤᱡ ᱵᱚᱸᱜᱟ ᱠᱚ ᱱᱚᱛᱮ ᱠᱚ ᱚᱨ ᱟᱜᱩ ᱠᱚᱣᱟ ᱱᱚᱛᱮᱱᱤᱡ ᱵᱚᱸᱜᱟ ᱦᱟᱱᱛᱮ ᱠᱚ ᱚᱨ ᱚᱸᱰᱮ ᱢᱟᱱᱮ ᱢᱤᱫᱴᱮᱡ ᱦᱚᱲ ᱠᱚ ᱩᱱ ᱩᱱᱤ ᱴᱷᱮᱱ ᱵᱚᱸᱜᱟ ᱠᱚ ᱵᱚᱞᱚ ᱚᱪᱚᱭᱮᱭᱟ ᱛᱟᱞᱟᱨᱮ ᱢᱤᱫᱴᱮᱡ ᱦᱚᱲ ᱴᱷᱮᱱ ᱢᱟᱱᱮ ᱚᱠᱚᱴᱟᱜ ᱚᱱᱠᱟ ᱠᱚ ᱢᱟᱱᱮ ᱜᱟᱱᱚᱜᱼᱟ ᱩᱱᱤ ᱴᱷᱮᱡ ᱟᱫᱚ ᱛᱟᱭᱚᱢ ᱛᱮ ᱩᱱᱤ ᱠᱚ ᱢᱟᱱᱮ ᱠᱚ ᱩᱱᱠᱩ ᱦᱚᱸ ᱦᱟᱱᱛᱮ ᱠᱷᱚᱡ ᱠᱚ ᱱᱚᱛᱮ ᱟᱠᱚ ᱥᱮᱫ ᱠᱚ ᱚᱨᱮᱭᱟ ᱢᱚᱱᱛᱨᱚ ᱛᱮ ᱟᱨ ᱦᱟᱱᱠᱩ ᱦᱚ ᱫᱮᱠᱚ ᱢᱚᱱᱛᱨᱚ ᱛᱮᱠᱚ ᱚᱨᱮᱭᱟ ᱟᱫᱚ ᱚᱠᱟᱥᱱᱤᱡ ᱠᱚ ᱫᱟᱹᱲᱮᱜᱼᱟ ᱚᱱᱟᱜᱮ ᱢᱟᱱᱮ ᱠᱟᱬᱦᱟ ᱨᱟᱠᱟ
ᱜᱚᱝᱠᱮ ᱚᱱᱟ ᱫᱚ ᱢᱟᱱᱮ ᱵᱟᱨᱯᱟᱲᱟ ᱢᱤᱞᱤ ᱦᱩᱭᱩᱜᱼᱟ ᱥᱮ ᱢᱤᱫᱴᱟᱝ ᱯᱟᱲᱟ ᱛᱮᱜᱮ ᱥᱮ
ᱢᱟᱱᱮ ᱚᱱᱟ ᱯᱷᱩᱴᱵᱚᱞ ᱠᱷᱮᱞᱟ ᱥᱤᱥᱴᱮᱢ ᱜᱮ ᱢᱟᱱᱮ ᱡᱩᱫᱟᱹ ᱡᱩᱫᱟᱹ ᱯᱟᱴᱤ
ᱚ ᱟᱨᱚ ᱚᱱᱠᱟ ᱟᱹᱰᱤ ᱟᱹᱰᱤ ᱜᱟᱱ ᱟᱨᱚ ᱴᱤᱢ ᱠᱚ ᱦᱤᱡᱩᱜᱼᱟ
ᱮ ᱢᱟᱱᱮ ᱦᱟᱱᱟ ᱥᱟᱭᱤᱰ ᱡᱩᱫᱟᱹ ᱟᱨ ᱱᱚᱣᱟ ᱥᱟᱭᱤᱰ ᱡᱩᱫᱟᱹ
ᱚ ᱟᱪᱪᱷᱟ ᱟᱪᱪᱷᱟ ᱛᱟᱦᱚᱞᱮ ᱜᱚᱝᱠᱮ ᱚᱱᱟ ᱫᱚ ᱪᱮᱫ ᱞᱮᱠᱟ ᱦᱩᱭᱩᱜᱼᱟ ᱢᱟᱱᱮ ᱫᱤᱱ ᱫᱷᱟᱨᱡᱚ ᱠᱟᱛᱮᱜ ᱜᱮ ᱦᱩᱭᱩᱜᱼᱟ ᱥᱮ ᱢᱤᱫᱴᱟᱝ ᱱᱤᱨᱫᱤᱥᱴᱚ ᱫᱤᱱ ᱢᱮᱱᱟᱜᱼᱟ ᱡᱮ
ᱵᱟᱝ ᱚᱱᱠᱟ ᱢᱟᱱᱮ ᱡᱟᱦᱟᱸ ᱛᱤᱱ ᱦᱤᱞᱟᱹᱜ ᱜᱮ ᱢᱟᱱᱮ ᱰᱮᱴ ᱤᱭᱟᱹ ᱠᱟᱛᱮ ᱠᱚ ᱯᱷᱥ ᱠᱟᱛᱮ ᱠᱚ ᱤᱭᱟᱹ ᱢᱟᱱᱮ ᱦᱚᱲ ᱠᱚ ᱡᱚᱢᱟᱜᱼᱟ ᱵᱟᱝ ᱧᱮᱞ ᱞᱟᱹᱜᱤᱫ ᱚᱱᱟᱛᱮ ᱢᱟᱱᱮ ᱵᱚᱞ ᱠᱷᱮᱞᱟ ᱥᱤᱥᱴᱮᱢ ᱧᱚᱜ ᱜᱮ ᱵᱚᱞ ᱠᱷᱮᱞᱟ ᱪᱮᱫ ᱞᱮᱠᱟᱢ ᱵᱟᱰᱟᱭ ᱦᱚᱪᱚᱭ ᱭᱟ ᱱᱤᱱᱟᱹᱜ ᱛᱟᱹᱨᱤᱠᱷ ᱱᱚᱸᱰᱮ ᱵᱚᱞ ᱠᱷᱮᱞᱟ ᱢᱮᱱᱟᱜᱼᱟ
ᱟᱨᱚ ᱚᱱᱟ ᱴᱤᱢ ᱦᱚᱸ ᱚᱱᱠᱟ ᱠᱚ ᱦᱩᱭᱩᱜᱼᱟ ᱡᱮ ᱱᱩᱱᱟᱹᱜ ᱴᱤᱢ
ᱤᱧᱫᱚ ᱢᱟᱱᱮ ᱚᱱᱠᱟ ᱟᱯᱮ ᱥᱮᱫ ᱠᱷᱚᱱᱚᱡ ᱚᱠᱚᱭ ᱠᱚ ᱩᱰᱩᱠᱚᱜ ᱠᱟᱱᱟ ᱚᱱᱟ ᱫᱚ ᱟᱯᱮᱯᱮ ᱵᱟᱰᱟᱭᱟ
ᱟᱪᱷᱟᱪᱷᱟᱪᱷᱟ ᱦᱮᱸ
ᱠᱟᱹᱴᱤᱡ ᱠᱟᱹᱴᱤᱡ ᱜᱤᱫᱽᱨᱟᱹ ᱦᱚᱸᱠᱚ ᱪᱟᱞᱟᱜ ᱜᱮᱭᱟ ᱢᱟᱱᱮ ᱚᱱᱟᱨᱮ ᱫᱟᱲᱮᱭᱟᱜ ᱡᱚᱲᱟ ᱢᱚᱱᱛᱨᱚ ᱠᱚ ᱪᱮᱫ ᱠᱚ ᱥᱮᱨᱮᱧ ᱠᱚ ᱵᱟᱰᱟᱭ ᱡᱟᱹᱲᱩᱨᱟ
ᱮ ᱜᱚᱝᱠᱮ ᱚᱱᱟ ᱧᱩᱛᱩᱢ ᱪᱮᱫ ᱵᱤᱱ ᱞᱟᱹᱭ ᱠᱮᱫᱟ ᱠᱟᱨᱦᱟ
ᱛᱟᱲᱦᱟ ᱴᱟᱱᱟᱜ ᱦᱚᱸ ᱠᱚ ᱢᱮᱱ
ᱠᱟᱨᱦᱟ ᱴᱟᱱᱟᱣ ᱟᱪᱪᱷᱟ ᱟᱪᱪᱷᱟ ᱟᱹᱞᱤᱧ ᱠᱟᱹᱴᱤᱡ ᱞᱤᱧ ᱧᱮᱞᱟ ᱦᱟᱸᱜ ᱵᱷᱤᱰᱭᱳ ᱠᱚ ᱪᱮᱫ ᱞᱮᱠᱟ ᱚᱱᱟ ᱫᱚ ᱵᱟᱞᱤᱧ ᱟᱸᱡᱚᱢ ᱵᱟᱲᱟ ᱠᱟᱫᱟ ᱯᱳᱭᱞᱳ ᱞᱤᱧ ᱟᱸᱡᱚᱢ ᱠᱮᱫᱟ ᱡᱟᱭᱦᱳᱠ ᱱᱟᱣᱟ ᱡᱤᱱᱤᱥ ᱥᱟᱶ ᱠᱟᱹᱴᱤᱡ ᱩᱯᱨᱩᱢ ᱦᱩᱭᱮᱱ ᱛᱟᱞᱤᱧᱟ ᱟᱞᱤᱧᱟᱜ ᱦᱚᱸ
ᱦᱮᱸ ᱦᱮᱸ
ᱮᱸ ᱜᱚᱢᱠᱮ ᱛᱟᱦᱚᱞᱮ ᱚᱠᱛᱚ ᱠᱚᱫᱚ ᱦᱩᱭ ᱧᱚᱜ ᱮᱱᱟ ᱛᱚ
ᱢᱟ ᱢᱟ ᱠᱟᱴᱟᱣᱚᱜ ᱠᱟᱴᱟᱜ ᱟᱦᱟᱜ ᱟᱭᱛᱮ ᱥᱮ ᱪᱮᱫ ᱮᱢ ᱢᱮᱱ ᱮᱫᱟ
ᱵᱟᱝ ᱠᱟᱴᱟᱣ ᱜᱮ ᱡᱩᱛᱩᱜᱼᱟ ᱱᱟᱦᱟᱜ ᱱᱤᱡᱮ ᱛᱮᱜᱮ
ᱚ ᱢᱟ ᱢᱟ ᱛᱚᱵᱮ ᱫᱚᱦᱚᱭ ᱛᱟᱞᱟᱝ ᱢᱮ
ᱦᱮᱸ